ᱦᱮᱸ ᱡᱚᱦᱟᱸᱨ ᱜᱮ
ᱦᱳᱭ ᱡᱚᱦᱟᱸᱨ ᱜᱮ ᱡᱚᱦᱟᱸᱨ ᱜᱮ
ᱟᱨ ᱨᱚᱲ ᱟᱸᱧᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ ᱾ ᱟᱹᱞᱤᱧᱟᱜ?
ᱟᱪᱪᱷᱟ ᱟᱪᱪᱷᱟ ᱦᱮᱸ ᱱᱟᱯᱟᱭ ᱜᱮ ᱟᱸᱡᱚᱢᱚᱜ ᱠᱟᱱᱟ ᱟᱪᱪᱷᱟ ᱟᱪᱪᱷᱟ ᱟ ᱟᱪᱪᱷᱟ ᱛᱟᱦᱚᱞᱮ ᱦᱚᱭ ᱦᱤᱥᱤᱛ ᱠᱚ ᱚᱠᱟ ᱞᱮᱠᱟ ᱱᱤᱭᱟᱹ ᱜᱷᱟᱹᱲᱤᱡ?
ᱦᱚᱭ ᱦᱤᱥᱤᱫ ᱫᱚ ᱱᱚᱜᱼᱚᱭ ᱱᱮᱛᱟᱨ ᱫᱚ ᱫᱟᱜ ᱡᱟᱹᱯᱩᱫ ᱫᱤᱱ ᱛᱚ ᱾ ᱥᱮᱛᱟᱜ ᱟᱹᱭᱩᱵ ᱫᱟᱜ ᱵᱟᱲᱟᱭᱮᱫ ᱜᱮᱭᱟᱭ ᱱᱤᱛᱚᱜ ᱫᱚ ᱵᱚᱱᱫᱚ ᱠᱟᱫᱟᱭ ᱱᱤᱛᱚᱜ ᱾ ᱚ ᱦᱮᱸ ᱱᱤᱛᱚᱜ ᱫᱚ ᱵᱟᱭ ᱫᱟᱜ ᱮᱫᱟᱭ ᱥᱮᱛᱟᱜ ᱢᱤᱫ ᱥᱮᱫ ᱮ ᱫᱟᱜ ᱞᱮᱫ ᱜᱮᱭᱟᱭ ᱾
ᱜᱚᱝᱠᱮ ᱚᱱᱟ ᱫᱚ ᱥᱟᱭᱞᱮᱱ ᱠᱟᱜ ᱞᱮᱠᱷᱟᱱ ᱟᱹᱰᱤ ᱱᱟᱯᱟᱭᱟ ᱦᱮᱸ ᱥᱮ ᱾
ᱦᱮᱸ ᱜᱮ ᱥᱟᱭᱞᱮᱱ ᱜᱮ ᱾
ᱴᱷᱤᱠ ᱴᱷᱤᱠ ᱟᱫᱚ ᱜᱚᱝᱠᱮ ᱟᱞᱮ ᱱᱚᱛᱮ ᱫᱚ ᱱᱚᱜ-ᱚᱭ ᱫᱟᱜ ᱠᱮᱫᱟ ᱟᱹᱰᱤ ᱡᱳᱨ ᱦᱮᱸᱥᱮ ᱨᱮᱴᱚ ᱠᱚ ᱠᱚ ᱨᱟᱜ ᱮᱫᱟ ᱟᱫᱚ ᱵᱟᱹᱧ ᱵᱟᱲᱟᱭᱟ ᱨᱮᱴᱚ ᱨᱟᱜ ᱮᱢ ᱟᱡᱚᱢᱮᱜᱼᱟ ᱥᱮ ᱵᱟᱝ? ᱟᱹᱰᱤ ᱡᱳᱨᱮ ᱫᱟᱜ ᱠᱮᱫᱟ ᱱᱚᱱᱛᱮ ᱱᱚᱜᱼᱚᱭ ᱱᱤᱭᱟᱹ ᱜᱷᱟᱹᱲᱤ ᱫᱚ ᱟᱸᱥᱩᱲ ᱠᱟᱜ ᱟᱭ ᱟᱫᱚ ᱦᱟᱱᱮ ᱪᱟᱨᱴᱟ ᱪᱟᱨ ᱵᱟᱡᱮ ᱠᱷᱚᱱᱟᱜ ᱮ ᱫᱟᱜᱮᱫ ᱛᱟᱦᱮᱸᱫ ᱱᱚᱜᱼᱚᱭ ᱮᱠᱟᱞ ᱥᱟᱲᱮ ᱥᱟᱛ ᱵᱟᱡᱮ ᱦᱟᱹᱵᱤᱡ ᱮ ᱫᱟᱜ ᱟᱠᱟᱜᱼᱟ ᱮᱱᱛᱮ ᱵᱩᱡᱷᱟᱹᱣᱮᱫ ᱵᱮᱱ ᱛᱚᱵᱮ ᱢᱤᱫ ᱞᱮᱛᱟᱲ ᱩᱱᱟᱹ ᱮ ᱫᱟᱜ ᱟᱠᱟᱫᱟ ᱢᱟᱱᱮ ᱟᱥᱛᱮ ᱛᱮᱦᱚᱸ ᱵᱟᱝ, ᱟᱹᱰᱤ ᱡᱳᱨᱮ ᱫᱟᱜ ᱟᱠᱟᱫᱟ ᱚᱱᱟ ᱥᱟᱶᱛᱮ ᱦᱩᱰᱩᱨ ᱵᱤ ᱡᱞᱤ ᱦᱮᱸᱥᱮ ᱟᱯᱮ ᱥᱮᱫ ᱫᱚ ᱚᱠᱟ ᱞᱮᱠᱟ?
ᱟᱞᱮ ᱥᱮᱫ ᱫᱚ ᱚᱱᱠᱟ ᱦᱩᱰᱩᱨ ᱵᱤᱡᱽᱞᱤ ᱫᱚ ᱵᱟᱭ ᱦᱩᱰᱩᱨ ᱵᱤᱡᱽᱞᱤ ᱠᱟᱫᱟᱭ ᱱᱚᱝᱠᱟ ᱜᱮ ᱾ ᱫᱟᱜ ᱠᱟᱫᱟᱭ ᱚᱱᱠᱟ ᱛᱷᱤᱨ ᱛᱷᱟᱨ ᱜᱮ ᱾
ᱟᱪᱪᱷᱟ ᱟᱪᱪᱷᱟ
ᱟᱫᱚ ᱩᱱᱟᱹᱜ ᱫᱚ ᱵᱟᱭ ᱫᱟᱜ ᱠᱟᱫᱟᱭ ᱾ ᱢᱤᱫ ᱜᱷᱟᱹᱲᱤᱡ ᱥᱮᱛᱟᱜ ᱵᱤᱨᱮ ᱫᱟᱜ ᱠᱮᱫᱟᱭ ᱟᱨ ᱦᱚᱞᱟᱭ ᱫᱟᱜ ᱠᱟᱜ ᱛᱟᱦᱮᱸᱱᱟ᱾
ᱦᱩᱰᱤᱝ ᱵᱤᱡᱽᱞᱤ ᱜᱮᱛᱚ ᱟᱹᱰᱤ ᱵᱚᱛᱚᱨ ᱥᱮ ᱫᱟᱜᱟᱭ ᱠᱳᱱᱳ ᱵᱚᱛᱚᱨ ᱵᱟᱝ ᱵᱩᱡᱩᱜᱼᱟ ᱦᱮᱸᱥᱮ ᱵᱟᱝ ᱾ ᱚᱱᱟ ᱦᱩᱰᱩᱨ ᱵᱤᱡᱽᱞᱤ ᱜᱮᱛᱚ ᱵᱚᱛᱚᱨ ᱾
ᱦᱮᱸ ᱦᱩᱰᱩᱨ ᱵᱤᱡᱽᱞᱤ ᱡᱚᱠᱷᱟᱡ ᱵᱟᱦᱨᱮ ᱠᱚᱨᱮ ᱛᱮᱦᱮᱱ ᱠᱷᱟᱡ ᱫᱚ ᱟᱹᱰᱤ ᱵᱚᱛᱚᱨ ᱠᱟᱱ ᱜᱮᱭᱟ ᱾
ᱦᱳᱭ ᱟᱫᱚ ᱚᱲᱟᱜ ᱨᱮᱦᱚᱸᱢ ᱛᱟᱦᱮ ᱨᱮᱦᱚᱸ ᱚᱱᱟ ᱨᱮᱦᱚᱸᱢ ᱵᱚᱛᱚᱨᱮᱢ ᱵᱩᱡᱷᱟᱹᱣᱟ ᱾ ᱢᱟᱱᱮ ᱮᱢᱚᱱ ᱵᱳᱢ ᱠᱚ ᱚᱴᱮᱡᱮᱫ ᱞᱮᱠᱟ ᱜᱮ ᱥᱟᱰᱮᱭᱟ ᱡᱷᱟᱠ ᱡᱷᱟᱠ ᱵᱟᱝ?
ᱦᱮᱸ
ᱵᱚᱛᱚᱨ ᱜᱮ ᱟᱹᱭᱠᱟᱹᱜᱼᱟ ᱥᱮ᱾
ᱦᱮᱸ
ᱟᱫᱚ ᱡᱚᱢ ᱵᱟᱲᱟ ᱠᱚ ᱦᱩᱭᱱᱟ ᱥᱮ ᱟᱹᱣᱨᱤ?
ᱦᱮᱸ ᱡᱚᱢ ᱦᱩᱭ ᱱᱟ ᱮᱱᱟᱱᱟᱜ ᱫᱟᱜ ᱢᱟᱹᱲᱤ ᱛᱟᱦᱮᱸ ᱠᱟᱱᱟ ᱥᱟᱨᱮᱡ ᱚᱱᱟ ᱜᱮ ᱡᱚᱢ ᱦᱩᱭᱱᱟ ᱾ ᱟᱨ ᱟᱹᱞᱩ ᱥᱤᱯᱤ ᱟᱹᱞᱩ ᱨᱟᱯᱟᱜ ᱦᱩᱭᱱᱟ ᱚᱱᱟ ᱟᱛᱮ ᱜᱮ ᱡᱚᱢ ᱦᱩᱭᱱᱟ ᱾ ᱟᱵᱮᱱ ᱵᱮᱱ ᱡᱚᱢ ᱠᱮᱫᱟ?
ᱵᱟᱝ ᱱᱚᱜ-ᱚᱭ ᱡᱚᱢ ᱦᱩᱭᱩᱜᱼᱟ ᱠᱟᱹᱴᱤᱡ ᱵᱟᱡᱟᱨ ᱥᱮᱛ ᱪᱟᱞᱟᱣ ᱦᱩᱭ ᱞᱮᱱ ᱛᱮ ᱫᱟᱜ ᱱᱟᱥᱮ ᱟᱥᱩᱲ ᱠᱮᱜᱼᱟᱭ ᱛᱚ ᱟᱫᱚ ᱵᱟᱡᱟᱨ ᱥᱮᱫ ᱪᱟᱞᱟᱣ ᱮᱱ ᱠᱷᱟᱱ ᱦᱮᱸ ᱢᱟ ᱠᱟᱹᱴᱤᱡ ᱡᱚᱢ ᱵᱟᱲᱟ ᱦᱩᱭ ᱞᱮᱱᱜᱮ ᱾ ᱵᱷᱟᱜᱮ ᱵᱟᱝ ᱵᱩᱡᱷᱟᱹᱜ ᱠᱟᱱᱟ ᱟᱫᱚ ᱦᱟᱱᱮ ᱥᱮᱛᱟᱜ ᱨᱮ ᱡᱚᱢ ᱦᱩᱭ ᱞᱮᱱᱟ ᱥᱮ ᱾ ᱚᱱᱟ ᱯᱚᱨᱮ ᱟᱫᱚ ᱡᱚᱢ ᱜᱮ ᱵᱟᱹᱱᱩᱜ ᱟᱫᱚ ᱱᱤᱡᱮᱛᱮ ᱞᱮ ᱵᱟᱝ ᱡᱚᱢ ᱟᱹᱜᱩ ᱦᱩᱭ ᱞᱮᱱᱜᱮ ᱵᱟᱝᱠᱷᱟᱱ ᱫᱚ ᱦᱚᱲᱢᱚ ᱵᱟᱹᱲᱤᱡ ᱩᱛᱟᱹᱨᱚᱜ-ᱟ ᱦᱮᱸ ᱵᱟᱝ ᱠᱟᱛᱷᱟ ᱡᱚᱢ ᱦᱩᱭᱩᱜᱼᱟ ᱚᱱᱠᱟ ᱥᱟᱲᱮ ᱫᱚᱥ ᱵᱟᱡᱮ ᱥᱮᱫ ᱛᱮ ᱡᱚᱢ ᱦᱩᱭᱩᱜᱼᱟ ᱫᱟᱠᱟ ᱾
ᱦᱮᱸ ᱤᱥᱤᱱ ᱠᱚᱫᱚ ᱥᱟᱹᱛ ᱠᱟᱱ ᱜᱮᱭᱟ?
ᱦᱮᱸ ᱤᱥᱤᱱ ᱥᱟᱹᱛ ᱠᱟᱱᱟ ᱵᱚᱞᱛᱮ ᱛᱮᱦᱮᱧ ᱫᱚ ᱦᱟᱸᱜ ᱠᱚ ᱠᱷᱤᱪᱤᱲᱤᱭᱮᱜᱼᱟ ᱦᱮᱸᱥᱮ ᱾ ᱠᱷᱤᱪᱲᱤᱭᱮᱫᱟᱠᱚ ᱚᱱᱟ ᱥᱳᱲᱮ ᱡᱟᱦᱟᱸ ᱠᱚ ᱢᱮᱛᱟᱜ ᱠᱟᱱᱟ ᱥᱳᱲᱮ ᱾ ᱥᱳᱲᱮᱭᱮᱜᱼᱟ ᱠᱚ ᱠᱟᱹᱡ ᱛᱟᱹᱜᱤ ᱦᱳᱭ ᱠᱟᱱ ᱛᱟᱦᱚᱞᱮ ᱦᱟᱯᱮ ᱦᱩᱭᱦᱚᱪᱚᱱ ᱚᱱᱟ ᱫᱚ ᱞᱚᱞᱚ ᱞᱚᱞᱚ ᱜᱮ ᱵᱷᱟᱹᱜᱤᱭᱟ
ᱦᱮᱸ ᱥᱳᱲᱮ ᱫᱚ ᱞᱚᱞᱚ ᱞᱚᱞᱚ ᱜᱮ ᱥᱤᱵᱤᱞᱟ ᱾
ᱟᱨ ᱡᱮ ᱱᱚᱛᱮ ᱫᱟᱜ ᱡᱟᱹᱯᱩᱫ ᱠᱮᱜ-ᱟᱭ ᱛᱚ ᱟᱫᱚ ᱦᱚᱴᱟᱛ ᱡᱮ ᱢᱚᱱᱮᱭᱱᱟ ᱵᱟᱝ ᱠᱟᱹᱴᱤᱡ ᱥᱳᱲᱮ ᱡᱚᱢ ᱞᱮᱠᱷᱟᱱ ᱱᱟᱯᱟᱭ ᱵᱩᱡᱷᱟᱹᱜᱼᱟ ᱾ ᱚᱲᱟᱜ ᱨᱮᱜᱮ ᱡᱚᱛᱚ ᱥᱟᱢᱟᱱ ᱠᱚ ᱵᱟᱝ ᱜᱚᱝᱠᱮ ᱥᱟᱢᱟᱱ ᱠᱚ ᱛᱟᱦᱮᱸ ᱞᱮᱱᱟ ᱚᱲᱟᱜ ᱨᱮᱜᱮ ᱾ ᱚᱦᱚᱸ ᱡᱤᱞ ᱫᱚ ᱦᱮᱸ ᱡᱤᱞ ᱜᱮ᱾ ᱡᱤᱞ ᱜᱮ ᱡᱤᱞ ᱜᱮ ᱚᱱᱮ ᱪᱟᱞᱟᱣ ᱦᱩᱭ ᱞᱮᱱᱟ ᱛᱚ ᱵᱟᱡᱟᱨ ᱥᱮᱫ ᱟᱫᱚ ᱚᱸᱰᱮ ᱠᱷᱚᱱᱟᱜ ᱜᱮ ᱡᱤᱞ ᱵᱚᱭᱞᱟᱨ ᱡᱤᱞ ᱟᱜᱩ ᱦᱩᱭᱮᱱᱟ ᱚᱝᱠᱟ ᱢᱤᱫ ᱠᱤᱡᱤ ᱞᱮᱠᱟ ᱟᱨ ᱟᱞᱮ ᱢᱮᱱᱟᱜ ᱞᱮᱭᱟ ᱯᱩᱱ ᱦᱚᱲ ᱯᱳᱱ ᱦᱚᱲ ᱨᱮ ᱟᱞᱮ ᱤᱡᱟᱹ ᱜᱮ ᱱᱚᱝᱠᱟᱱ ᱟᱞᱮ ᱥᱚᱢᱟᱱ ᱥᱚᱢᱟᱱ ᱜᱮᱞᱮ ᱤᱭᱟᱹᱭᱟ᱾ ᱚᱱᱟ ᱡᱩᱫᱤ ᱢᱤᱫ ᱠᱮᱡᱤ ᱞᱮ ᱮᱢ ᱠᱟᱜᱼᱟ ᱪᱟᱣᱞᱮ ᱦᱚᱸ ᱢᱤᱫ ᱠᱮᱡᱤ ᱢᱟᱱᱮ ᱡᱮᱢᱚᱱ ᱡᱷᱚᱛᱚ ᱜᱮ ᱥᱚᱢᱟᱱ ᱥᱚᱢᱟᱱ ᱧᱟᱢᱚᱜ ᱢᱟ᱾ ᱛᱟᱦᱞᱮ ᱡᱚᱢ ᱨᱮ ᱵᱷᱟᱜᱤ ᱵᱩᱡᱷᱟᱹᱜ-ᱟ ᱟᱨᱠᱤ᱾
ᱦᱮᱸ
ᱧᱮᱞᱢᱮ ᱚᱱᱟ ᱫᱚ ᱪᱮᱫ ᱞᱮᱠᱟ ᱫᱚᱢᱮᱧ ᱡᱚᱢᱟ ᱚᱱᱠᱟ ᱫᱚ ᱵᱟᱝ ᱢᱤᱫ ᱜᱷᱟᱹᱲᱤᱡ ᱡᱚᱢ ᱠᱮᱫᱟ ᱢᱤᱫ ᱵᱮᱲᱟ ᱜᱮ ᱡᱚᱢ ᱵᱷᱟᱜᱮ ᱵᱩᱡᱷᱟᱹᱜᱼᱟ ᱦᱮᱸ ᱵᱟᱝ ᱜᱚᱝᱠᱮ᱾
ᱦᱮᱸ ᱢᱤᱫ ᱵᱮᱲᱟ ᱜᱮ ᱦᱮᱸ᱾
ᱦᱳᱭ ᱥᱟᱨᱟᱫᱤᱱ ᱥᱩᱫᱩ ᱥᱳᱲᱮ ᱜᱤᱧ ᱡᱚᱢᱟ ᱚᱱᱠᱟ ᱫᱚ ᱩᱱᱟᱹᱜ ᱵᱷᱟᱜᱤ ᱵᱟᱝ ᱵᱩᱡᱷᱟᱹᱜᱼᱟ᱾ ᱡᱟᱦᱟ ᱜᱮ ᱢᱤᱫ ᱵᱮᱲᱟ ᱵᱷᱟᱜᱤᱢ ᱡᱚᱢ ᱠᱮᱜᱼᱟ ᱴᱷᱤᱠ ᱚᱱᱟᱜᱮ ᱵᱷᱟᱜᱤ ᱵᱩᱡᱷᱟᱹᱜᱼᱟ ᱦᱮᱸ ᱥᱮ ᱵᱟᱝ᱾
ᱦᱮᱸᱻ ᱦᱮᱸ
ᱛᱚ ᱜᱚᱢᱠᱮ ᱛᱟᱦᱚᱞᱮ ᱚᱱᱛᱮ ᱦᱩᱲᱩ ᱨᱚᱦᱚᱭ ᱠᱚᱫᱚ ᱛᱤᱱᱟᱹᱜ ᱥᱟᱜᱤᱧ ᱢᱟᱲᱟᱝ ᱮᱱᱟ ᱥᱮ ᱟᱹᱣᱨᱤ?
ᱦᱩᱲᱩ ᱨᱚᱦᱚᱭ ᱟᱹᱣᱨᱤ ᱞᱮ ᱫᱷᱩᱨᱟᱹᱜᱼᱟ᱾ ᱥᱤ ᱫᱚᱞᱮ ᱥᱤ ᱪᱚᱣ ᱟᱠᱟᱫᱟ ᱜᱟᱹᱰᱤ ᱛᱮ ᱢᱤᱫᱴᱮᱡ ᱜᱮᱞᱮ ᱥᱤ ᱦᱚᱪᱚ ᱠᱟᱫᱟ ᱦᱟᱸᱜ ᱟᱫᱚ ᱦᱟᱸᱜ ᱱᱟᱥ ᱛᱚᱞᱟ ᱠᱚ ᱟᱹᱣᱨᱤ ᱥᱚᱠᱛᱚᱜᱼᱟ ᱚᱱᱟᱛᱮ ᱵᱟᱞᱮ ᱫᱷᱩᱨᱟᱹᱣ ᱠᱟᱱᱟ ᱫᱷᱩᱨᱟᱹᱣ ᱦᱩᱭᱩᱜᱼᱟ ᱵᱟᱨᱯᱮ ᱫᱤᱱ ᱯᱚᱨ ᱜᱟᱱ ᱦᱟᱸᱜ
ᱦᱮ ᱚᱱᱟᱢᱟ ᱠᱟᱛᱷᱟ ᱠᱟᱱ ᱜᱮ ᱱᱚᱜᱼᱚᱭ ᱱᱚᱱᱛᱮ ᱛᱚ ᱱᱚᱜᱚᱭ ᱮ ᱨᱚᱦᱚᱭ ᱜᱮ ᱵᱟᱝ ᱨᱚᱦᱚᱭ ᱫᱟᱲᱮᱭᱟᱜ ᱠᱟᱱ ᱛᱟᱦᱮᱸᱫ ᱫᱟᱜ ᱵᱟᱝ ᱠᱷᱟᱹᱛᱤᱨ ᱵᱟᱝ ᱨᱚᱦᱚᱭ ᱜᱟᱱᱚᱜ ᱠᱟᱱ ᱛᱟᱦᱮᱸᱜ ᱦᱮᱸᱥᱮ ᱛᱚᱞᱟ ᱫᱚ ᱦᱟᱨᱟ ᱧᱚᱜ ᱟᱠᱟᱱ ᱛᱟᱠᱚ ᱜᱮ ᱟᱫᱚ ᱚᱱᱟ ᱫᱟᱜ ᱡᱟᱹᱲᱤ ᱠᱟᱛ ᱜᱮ ᱚᱱᱟ ᱜᱮ ᱟᱰᱤ ᱫᱤᱱ ᱞᱮ ᱵᱟᱲᱟ ᱜᱚᱫᱽ ᱠᱮᱜ ᱟ ᱫᱟᱜ ᱡᱟᱹᱲᱤᱜᱮ ᱵᱟᱝ ᱡᱟᱹᱲᱤᱭᱟᱜᱼᱟ ᱛᱚ ᱫᱟᱜ ᱡᱟᱹᱲᱤ ᱠᱮᱜ ᱟᱭ ᱛᱮᱧ ᱞᱟᱜᱟᱣᱱᱟ ᱟᱹᱰᱤ ᱡᱩᱨ ᱜᱮ ᱫᱟᱜ ᱛᱮ ᱩᱱᱠᱩ ᱵᱟᱹᱨᱩᱰᱟᱝ ᱠᱚᱦᱚ ᱫᱚᱢᱮ ᱠᱚ ᱨᱟᱜᱮᱜᱼᱟ
ᱦᱮ
ᱛᱚ ᱜᱚᱝᱠᱮ ᱵᱟᱹᱨᱩᱰᱟᱝ ᱠᱚᱡ ᱠᱚ ᱯᱮ ᱪᱟᱜ ᱟᱥᱮ ᱵᱟᱝ
ᱦᱮᱸ ᱪᱟᱞᱟᱣ ᱵᱟᱲᱟ ᱟᱠᱟᱱ ᱜᱮᱭᱟᱞᱤᱧ
ᱟᱪᱪᱷᱟ ᱟᱪᱪᱷᱟ ᱱᱤᱛᱚᱜ ᱫᱚ ᱵᱟᱝ ᱪᱟᱞᱟᱜ ᱦᱩᱭᱩᱜ ᱠᱟᱱᱟ ᱵᱟᱝ
ᱵᱟ ᱵᱟ ᱱᱮᱛᱚᱜ ᱫᱚ ᱵᱟᱝ
ᱟᱯᱱᱟᱨ ᱠᱚᱫᱚ ᱵᱟᱹᱨᱩᱰᱟᱝ ᱜᱚᱡ ᱫᱚ ᱟᱹᱰᱤ ᱡᱳᱨ ᱞᱮ ᱪᱟᱞᱟᱜᱼᱟ ᱱᱚᱜᱼᱚᱭ ᱛᱚ ᱫᱟᱠᱟ ᱡᱚᱢ ᱵᱟᱲᱟ ᱠᱮᱜᱟᱞᱮ ᱫᱟᱠᱟ ᱡᱚᱢ ᱵᱟᱲᱟ ᱠᱷᱟᱱ ᱜᱮ ᱟᱫᱚ ᱵᱮᱜᱽ ᱡᱷᱚᱞᱟ ᱥᱟᱵ ᱢᱮ ᱟᱨ ᱞᱟᱭᱤᱴ ᱥᱟᱢ ᱢᱮ ᱟᱨ ᱪᱚᱞᱚ ᱦᱟᱯᱟ ᱦᱟᱛᱮᱜ
ᱦᱮᱸ
ᱫᱚᱢᱮ ᱠᱳ ᱧᱟᱢᱚᱜ ᱫᱚ ᱦᱤᱛᱚᱜ ᱫᱚ ᱚᱱᱟ ᱢᱟᱴᱷ ᱠᱚᱨᱮ ᱠᱚ ᱩᱰᱩᱠ ᱠᱚᱜᱼᱟ ᱥᱮ ᱠᱚᱲᱟ ᱠᱷᱮᱛ ᱠᱚᱨᱮ ᱫᱚᱢᱮ ᱟᱨ ᱟᱫᱚ ᱛᱤᱱᱟᱹᱜ ᱥᱟᱜᱤᱧ ᱫᱟᱹᱲᱟ ᱦᱮᱸ ᱵᱟᱝ ᱟᱫᱚ ᱚᱱᱟ ᱱᱚᱜᱼᱚ ᱱᱟ ᱜᱮ ᱛᱚ ᱚᱱᱮ ᱦᱚᱸ ᱚᱭ ᱤᱭᱟᱹ ᱞᱟᱜᱟᱣ ᱱᱟ ᱥᱮ ᱫᱟᱜ ᱟᱫᱚ ᱱᱚᱣᱟ ᱛᱮᱜᱮ ᱟᱫᱚ ᱡᱟᱦᱟᱭ ᱚᱛ ᱠᱚᱨᱮ ᱥᱮ ᱤᱭᱟᱹ ᱠᱚᱨᱮ ᱛᱚᱯᱟ ᱠᱚ ᱛᱟᱦᱮᱱᱟ ᱥᱮ ᱩᱱᱠᱩ ᱡᱷᱚᱛᱚ ᱠᱚ ᱩᱰᱩᱠᱚᱜᱼᱟ
ᱦᱮᱸ ᱱᱤᱛᱚᱜ ᱫᱚ ᱫᱟᱜ ᱠᱟᱛᱮᱜ ᱫᱚ ᱡᱚᱛᱚ ᱠᱚ ᱩᱰᱩᱠ ᱪᱟᱵᱟᱜ ᱟᱛᱚ ᱦᱮᱸ
ᱩᱱᱠᱩ ᱫᱚ ᱢᱟᱱᱮ ᱚᱛ ᱞᱟᱛᱟᱨ ᱨᱮᱠᱚ ᱛᱟᱦᱮᱱᱟ ᱢᱮᱱᱛᱮ ᱦᱚ ᱛᱚᱯᱟᱨᱮ
ᱵᱟᱨᱩᱰᱟᱝ
ᱦᱮᱸ ᱵᱩᱡ ᱜᱮ ᱵᱟᱢ ᱵᱩᱡ ᱫᱟᱲᱮᱭᱟᱜ-ᱟ ᱡᱮ ᱱᱚᱰᱮ ᱱᱚᱝᱠᱟᱱ ᱡᱟᱭᱜᱟ ᱨᱮ ᱛᱟᱦᱮ ᱞᱮᱱᱟ ᱚᱨ ᱚᱱᱮ ᱡᱚᱠᱷᱚᱱ ᱤᱭᱟᱹᱜ ᱟᱥᱮ ᱚᱱᱮ ᱫᱷᱚᱨᱚᱱ ᱫᱤᱱ ᱠᱚ ᱦᱤᱡᱩᱜᱼᱟ ᱟᱪᱷᱟ ᱡᱚᱠᱷᱚᱱ ᱫᱚ ᱚᱱᱟ ᱵᱟᱹᱫ ᱨᱮᱜᱮ ᱵᱟᱹᱫᱽ ᱨᱮ ᱵᱟᱝᱠᱷᱟᱱ ᱡᱟᱦᱟᱸ ᱠᱚᱨᱮ ᱜᱟᱡᱟᱲ ᱠᱚᱨᱮ ᱚᱱᱟ ᱠᱚᱨᱮ ᱫᱚ ᱟᱫᱚ ᱚᱛ ᱨᱮᱠᱚ ᱯᱷᱚᱞᱟᱛᱮ ᱚᱸᱰᱮ ᱜᱮᱠᱚ ᱛᱚᱯᱟ ᱠᱚ-ᱟ ᱩᱱᱠᱩ ᱫᱚ ᱢᱟᱱᱮ ᱚᱱᱠᱟᱱᱟᱜ ᱢᱤᱫᱴᱮᱱ ᱫᱟᱲᱮ ᱢᱮᱱᱟᱜ ᱛᱟᱠᱚᱣᱟ ᱩᱱᱠᱩᱣᱟᱜ ᱦᱚᱭ ᱵᱟᱝ ᱵᱟᱝ ᱦᱚᱭ ᱴᱷᱤᱠ ᱴᱷᱤᱠ ᱟᱨ ᱫᱟᱜ ᱫᱤᱱ ᱱᱤᱛᱚᱜ ᱟᱫᱚ ᱩᱰᱩᱠᱚᱜ-ᱟ ᱚᱱᱠᱟ ᱚᱱᱠᱟ ᱫᱟᱲᱮ ᱢᱮᱱᱟᱜ-ᱟ ᱢᱟᱱᱮ ᱚᱱᱟ ᱠᱷᱚᱞᱟᱣ ᱠᱮᱫ-ᱟ ᱠᱚ ᱡᱚᱠᱷᱚᱱ ᱠᱚ ᱧᱮᱞᱟ ᱡᱮ ᱱᱚᱜ-ᱚᱭ ᱵᱚᱨᱥᱟ ᱠᱚ ᱪᱟᱵᱟᱜ-ᱟ ᱚᱴᱳᱢᱮᱴᱤᱠᱞᱤ ᱢᱤᱫᱴᱟᱝ ᱱᱚᱝᱠᱟᱱᱟᱜ ᱫᱟᱲᱮ ᱢᱮᱱᱟᱜ-ᱟ ᱡᱟᱦᱟᱸ ᱫᱚ ᱵᱩᱡᱷᱟᱹᱣ ᱧᱟᱢᱟ ᱠᱚ ᱡᱮ ᱱᱚᱜ-ᱚᱭ ᱵᱚᱨᱥᱟ ᱪᱟᱵᱟᱜ ᱠᱟᱱᱟ ᱟᱫᱚ ᱩᱱᱠᱩ ᱫᱚ ᱟᱥᱛᱮ ᱟᱥᱛᱮ ᱵᱟᱹᱭ ᱵᱟᱹᱭ ᱛᱮᱠᱚ ᱵᱚᱞᱚᱭᱮᱱᱟ ᱤᱭᱟᱹᱨ ᱨᱮ ᱚᱛ ᱨᱮᱜᱮ ᱠᱚ ᱚᱱᱠᱟ ᱠᱚ ᱛᱚᱯᱟᱭᱱᱟ ᱦᱮᱸᱥᱮ ᱡᱚᱛᱚ ᱜᱮ ᱚᱱᱠᱟᱜᱮ ᱪᱟᱸᱫᱳ ᱵᱚᱸᱜᱟᱭ ᱛᱮᱭᱟᱨ ᱠᱟᱜ ᱵᱚᱱᱟᱭ ᱥᱮ ᱵᱟᱝ ᱢᱟᱱᱮ ᱡᱚᱛᱚ ᱦᱚᱲ ᱜᱮ ᱟᱹᱰᱤ ᱨᱚᱠᱚᱢ ᱟᱭᱢᱟ ᱟᱭᱢᱟ ᱨᱚᱠᱚᱢ ᱫᱟᱲᱮ ᱮᱢ ᱟᱠᱟᱜ ᱠᱚᱣᱟ ᱟᱵᱚ ᱡᱮᱢᱚᱱ ᱦᱚ ᱵᱩᱫᱽᱫᱷᱤ ᱛᱮᱵᱚᱱ ᱟᱹᱰᱤ ᱵᱚᱱ ᱡᱟᱹᱥᱛᱤ ᱧᱚᱜ ᱤᱭᱟᱹ ᱧᱚᱜ ᱜᱮᱭᱟ ᱵᱚᱱ ᱵᱩᱫᱽᱫᱷᱤ ᱛᱮᱵᱚᱱ ᱫᱟᱲᱮ ᱜᱮᱭᱟ ᱦᱮᱸ ᱵᱟᱝ ᱜᱚᱢᱠᱮ
ᱦᱮᱸ ᱮᱴᱟᱜ ᱡᱤᱭᱟᱹᱞᱤ ᱠᱷᱚᱱ ᱫᱚ ᱟᱵᱚ ᱫᱚ ᱵᱩᱫᱫᱷᱤ ᱛᱮᱫᱚ ᱵᱚᱱ ᱫᱟᱲᱮ ᱧᱚᱜ ᱜᱮᱭᱟ
ᱚᱱᱠᱟᱜᱮ ᱟᱨᱦᱚᱸ ᱮᱴᱟᱜ ᱠᱚ ᱮᱴᱟᱜ ᱞᱮᱠᱟᱭ ᱮᱢ ᱠᱟᱜ ᱠᱚᱣᱟ ᱡᱮᱢᱚᱱ ᱡᱤᱭᱟᱹᱞᱤ ᱠᱚ ᱟᱨ ᱩᱱᱠᱩ ᱡᱮᱢᱚᱱ ᱵᱤᱧ ᱵᱤᱧ ᱢᱟᱵᱚᱱ ᱫᱟᱞ ᱜᱚᱡ ᱜᱚᱫ ᱠᱟᱠᱚᱣᱟ ᱩᱱᱠᱩ ᱦᱚᱸ ᱮᱢᱚᱱ ᱫᱟᱲᱮ ᱮᱢ ᱟᱠᱟᱫ ᱠᱚᱣᱟᱭ ᱡᱟᱛᱮ
ᱧᱮᱞᱛᱮ ᱦᱚᱸ ᱦᱚᱲ ᱠᱚ ᱵᱚᱛᱚᱨᱚᱜ ᱢᱟ ᱦᱮᱸ ᱵᱟᱝ᱾
ᱦᱮᱸ
ᱟᱨ ᱤᱱᱟᱹᱜᱤᱭᱟᱹᱛᱮ ᱚᱱᱠᱟᱜᱮ ᱡᱚᱛᱚ ᱨᱚᱠᱚᱢ ᱢᱟᱱᱮ ᱟᱡ ᱵᱟᱧᱪᱟᱣ ᱞᱟᱹᱜᱤᱫ ᱜᱮ ᱴᱷᱤᱠ ᱪᱟᱸᱫᱚ ᱵᱚᱸᱜᱟ ᱢᱤᱫᱴᱟᱝ ᱢᱤᱫᱴᱟᱝ ᱡᱟᱦᱟᱱᱟᱜ ᱡᱤᱱᱤᱥ ᱜᱩᱱᱮ ᱮᱢ ᱠᱟᱣᱫᱮᱭᱟ ᱦᱮᱸ ᱵᱟᱝ
ᱦᱮᱸ ᱵᱟᱧᱪᱟᱜ ᱞᱟᱹᱜᱤᱫ ᱫᱚ ᱡᱚᱛᱚ ᱦᱚᱲᱮ ᱮᱢ ᱠᱟᱜ ᱠᱚᱣᱟ ᱦᱮᱸ᱾
ᱵᱮᱛᱤᱠᱨᱚᱢ ᱜᱚᱡ ᱫᱚᱠᱚ ᱜᱚᱡᱮᱜ ᱠᱚᱣᱟ ᱚᱱᱟ ᱫᱚ ᱟᱞᱟᱫᱟ ᱠᱟᱛᱷᱟ ᱠᱟᱱᱟ‌ ᱦᱮᱸ ᱥᱮ ᱵᱟᱝ ᱜᱚᱝᱠᱮ?
ᱦᱮᱸ
ᱦᱮᱸ
ᱵᱤᱧ ᱵᱮᱞᱮ ᱛᱮᱦᱤᱧ ᱠᱚ ᱦᱮᱡ ᱞᱮᱱᱟ ᱟᱞᱮᱥ ᱦᱚᱸ ᱵᱤᱧ ᱠᱚ ᱥᱟᱵ ᱠᱚ ᱦᱮᱡ ᱞᱮᱱᱟ᱾
ᱦᱮᱸ ᱦᱸ ᱟᱫᱚ ᱜᱚᱝᱠᱮ ᱤᱧ ᱫᱚ ᱢᱟᱱᱮ ᱦᱮᱸ ᱤᱧ ᱫᱚ ᱤᱧ ᱦᱚᱸ ᱢᱟᱱᱮ ᱵᱤᱧ ᱫᱚᱧ ᱥᱟᱵ ᱠᱚᱜᱮᱭᱟ ᱢᱮ ᱵᱤᱧ ᱫᱚ ᱤᱧ ᱥᱟᱹᱨᱤ ᱠᱟᱛᱷᱟ ᱵᱚᱞᱛᱮ ᱚᱱᱮ ᱡᱮ ᱵᱤᱧ ᱠᱚ ᱥᱟᱵ ᱠᱚᱣᱟ ᱥᱮ ᱟᱹᱰᱤ ᱢᱟᱱᱮ ᱚᱠᱟᱨᱮ ᱤᱭᱟᱹ ᱠᱚ ᱚᱨᱚᱝᱟ ᱦᱮᱸ ᱚᱱᱟ ᱫᱚ ᱪᱮᱫ ᱦᱚᱸ ᱵᱟᱝ ᱵᱟᱝ ᱠᱟᱱᱟ ᱜᱚᱝᱠᱮ ᱵᱤᱧ ᱫᱚ ᱮᱠᱪᱚᱞᱤ ᱢᱟᱱᱮ ᱱᱩᱛᱩᱨ ᱨᱮ ᱵᱟᱹᱱᱩᱜ ᱛᱟᱡᱚᱣᱟ ᱚᱱᱠᱟ ᱵᱩᱡᱟᱹᱣ ᱠᱮᱜᱟᱢ᱾
ᱦᱮᱸ ᱞᱩᱛᱩᱨ ᱨᱮᱫᱚ ᱵᱟᱹᱱᱩᱜ
ᱦᱮᱸ ᱞᱩᱛᱩᱨ ᱜᱮ ᱵᱟᱹᱱᱩᱜ ᱛᱟᱠᱚᱣᱟ ᱚᱱᱮ ᱜᱮᱠᱚ ᱚᱨᱚᱝ ᱟ ᱥᱮ ᱚᱱᱟ ᱫᱚ ᱡᱷᱚᱛᱚ ᱮᱲᱮᱱᱟᱜ ᱠᱟᱱᱟ ᱪᱮᱫ ᱫᱚ ᱵᱟᱝ ᱵᱤᱧ ᱫᱚ ᱢᱤᱫᱴᱟᱝ ᱥᱟᱸᱦᱮᱫ ᱥᱟᱸᱦᱮᱫ ᱫᱟᱨᱟᱭ ᱛᱮᱠᱚ ᱵᱩᱡᱷᱟᱹᱣᱟ ᱡᱮ ᱚᱸᱰᱮᱱᱟᱜ ᱪᱮᱫ ᱞᱮᱠᱟᱱᱟᱜ ᱟᱛᱟᱥ ᱥᱮ ᱪᱮᱫ ᱞᱮ ᱮᱴᱟᱜ ᱦᱚᱲ ᱠᱚ ᱜᱩᱡᱩᱜ ᱠᱟᱱᱟ ᱥᱮ ᱪᱮᱫ ᱦᱳᱭ ᱚᱱᱟ ᱛᱮᱜᱮ ᱜᱮᱠᱚ ᱵᱩᱡᱷᱟᱹᱣ ᱟᱨ ᱚᱠᱚᱭ ᱵᱟᱭ ᱵᱩᱡᱟ ᱩᱱᱤ ᱫᱚ ᱡᱟᱦᱟᱸ ᱚᱞᱚᱜ ᱯᱟᱲᱦᱟᱣᱟᱱ ᱠᱚᱲᱟ ᱠᱩᱲᱤ ᱛᱮᱫᱚ ᱡᱚᱛᱚ ᱠᱚ ᱵᱟᱲᱟᱭᱟ ᱡᱮ ᱵᱤᱡ ᱨᱮᱱᱟᱜ ᱵᱳᱭᱥᱤᱥᱴᱚ ᱪᱮᱫ ᱠᱟᱱᱟ ᱦᱮᱸ ᱵᱟᱝ᱾ ᱟᱫᱚᱢ ᱠᱚ ᱵᱟᱲᱟᱭ ᱫᱚᱠᱚ ᱵᱟᱲᱟᱭᱟ ᱵᱟᱝ ᱵᱟᱲᱟᱭ ᱫᱚ ᱵᱟᱝ ᱵᱟᱹᱧ ᱞᱟᱹᱭᱟᱼᱟ ᱡᱮ ᱚᱞᱚᱜ ᱯᱟᱲᱦᱟᱜ ᱚᱠᱚᱭ ᱵᱟᱭ ᱵᱟᱲᱟᱭ ᱩᱱᱤ ᱫᱚ ᱵᱟᱭ ᱵᱩᱡᱟ ᱵᱩᱡᱟᱭ ᱡᱷᱚᱛᱚ ᱜᱮ ᱮᱱᱛᱮ ᱩᱱᱟᱹᱜ ᱫᱚ ᱵᱟᱝᱠᱚ ᱵᱟᱲᱟᱭᱟ ᱟᱨ ᱦᱮᱸ ᱵᱟᱝ᱾
ᱵᱟ ᱛᱟᱦᱞᱮ ᱥᱟᱵ ᱵᱟᱲᱟ ᱟᱠᱟᱫ ᱠᱚᱜᱮᱭᱟ ᱵᱮᱱ?
ᱦᱮᱸ ᱦᱮᱸ ᱤᱧ ᱫᱚ ᱢᱟᱱᱮ ᱵᱤᱧ ᱵᱟᱹᱧ ᱜᱚᱡ ᱪᱚ ᱜᱮᱭᱟ ᱠᱟᱛᱷᱟ ᱦᱳᱭᱳᱜ ᱠᱟᱱᱟ ᱱᱚᱣᱟ᱾
ᱚ
ᱦᱮᱸ ᱟᱨ ᱵᱤᱧ ᱥᱟᱵ ᱵᱟᱲᱟ ᱫᱚ ᱪᱮ ᱱᱤᱠ ᱵᱟᱝ ᱫᱚᱨᱠᱟᱨ ᱴᱮᱠᱱᱤᱠ ᱫᱚ ᱥᱩᱫᱷᱩ ᱱᱚᱣᱟ ᱫᱚᱨᱠᱟᱨ ᱡᱮ ᱟᱢ ᱪᱤᱠᱟᱛᱮᱢ ᱥᱟᱵᱮᱭᱟ᱾ ᱟᱨ ᱠᱟᱛᱷᱟ ᱦᱩᱭᱩᱜ ᱠᱟᱱᱟ ᱠᱟᱹᱴᱤᱡ ᱥᱚᱛᱚᱨᱠ ᱛᱟᱦᱮ ᱛᱟᱦᱮᱸ ᱦᱩᱭᱩᱜ ᱟ ᱛᱚ ᱵᱤᱧ ᱡᱮ ᱡᱤᱱᱤᱥ ᱠᱟᱱᱟ ᱠᱚ ᱠᱟᱛᱷᱟ ᱦᱳᱭ ᱠᱟᱱᱟ ᱦᱳᱭ ᱥᱩᱫᱷᱩ ᱴᱮᱠᱱᱤᱠ ᱠᱟᱹᱴᱤᱡ ᱮᱢ ᱥᱮᱬᱟ ᱟᱠᱟᱟᱜ ᱥᱮ ᱚᱱᱟ ᱠᱷᱟᱱ ᱜᱮ ᱦᱩᱭᱩᱜᱼᱟ ᱵᱟᱝᱠᱷᱟᱱ ᱡᱮ ᱨᱟᱱᱮᱜ ᱠᱚᱣᱟ ᱠᱚ ᱛᱟᱯᱚᱨᱮ ᱠᱚ ᱥᱟᱵ ᱠᱚᱣᱟ ᱪᱮᱫ ᱦᱚᱸ ᱵᱟᱝ ᱠᱟᱱᱟ ᱚᱱᱟ ᱫᱚ, ᱱᱤᱡᱮ ᱢᱟ ᱪᱮᱫ ᱨᱟᱱ ᱵᱟᱢ ᱵᱟᱢ ᱵᱟᱲᱟᱭᱟ, ᱮᱱᱛᱮ ᱨᱮᱦᱚᱸ ᱥᱟᱵ ᱜᱟᱱᱚᱜ ᱜᱮᱭᱟ ᱥᱟᱵ ᱵᱟᱲᱟ ᱦᱩᱭ ᱠᱟᱱᱟ ᱦᱮᱸ ᱾
ᱟᱨ ᱞᱮ ᱥᱟᱵ ᱠᱟᱛᱮᱫ ᱟᱲᱟᱜ ᱜᱚᱜ ᱠᱟ ᱠᱚ ᱟᱲᱟᱜ ᱜᱚᱫ ᱠᱟᱠᱚᱣᱟ ᱵᱮᱱ ᱥᱮ ᱮᱢᱟ ᱠᱚᱣᱟ ᱵᱮᱱ ᱩᱱᱠᱩ?
ᱵᱟᱝ ᱨᱮᱦᱚ ᱩᱝᱠᱩ ᱫᱚ ᱩᱝᱠᱩ ᱫᱚ ᱮᱢ ᱫᱚ ᱵᱟᱝ ᱱᱚᱜᱼᱚᱭ ᱥᱟᱵ ᱦᱩᱭ ᱮᱱᱟ ᱥᱟᱵ ᱠᱚᱨᱮ ᱡᱮᱢᱚᱱ ᱦᱚᱭᱛᱚ ᱟᱞᱮ ᱟᱹᱛᱩ ᱚᱲᱟᱜ ᱥᱩᱨ ᱨᱮᱭ ᱢᱤᱫᱴᱟᱝ ᱵᱤᱧ ᱮ ᱛᱩᱫ ᱟᱠᱟᱱᱟᱭ ᱾ ᱟᱫᱚ ᱵᱩᱡ ᱠᱮᱜᱟᱹᱧ ᱡᱮ ᱵᱤᱧ ᱮ ᱛᱩᱫ ᱠᱟᱱᱟᱭ ᱵᱤᱧ ᱮ ᱛᱩᱫ ᱠᱟᱱᱟᱭ ᱛᱟᱦᱚᱞᱮ ᱪᱟᱞᱟᱣ ᱮᱱᱟᱭ ᱪᱟᱞᱟᱣ ᱠᱟᱛᱮᱜ ᱟᱫᱚ ᱮ ᱢᱟᱱᱮ ᱪᱮᱫ ᱞᱮᱠᱟ ᱱᱤᱡᱮ ᱛᱚ ᱟᱨ ᱰᱟᱭᱨᱮᱴ ᱛᱤ ᱛᱮᱫᱚ ᱵᱟᱢ ᱥᱟᱵᱮᱭᱟ, ᱦᱚᱭ ᱛᱚ ᱡᱟᱦᱱᱟᱜ ᱮ ᱰᱟᱝ ᱢᱟᱝ ᱛᱮᱢ ᱚᱛᱟ ᱤᱭᱟᱹ ᱠᱮᱫᱮᱭᱟ ᱟᱫᱚᱧ ᱥᱟᱵ ᱠᱮᱫᱮᱭᱟ ᱵᱷᱟᱜᱤ ᱡᱩᱛ ᱾ ᱥᱟᱵ ᱠᱟᱛᱮᱫ ᱢᱟᱱᱮ ᱦᱚᱴᱚᱜ ᱥᱮᱫ ᱨᱤᱧ ᱥᱟᱵ ᱠᱮᱫᱮᱭᱟ, ᱡᱟᱛᱮ ᱵᱟᱭ ᱜᱮᱜᱮᱨ ᱢᱟ ᱦᱮᱸ ᱵᱟᱝ ᱾ ᱵᱤᱧ ᱫᱚ ᱚᱠᱚᱭᱟᱜ ᱵᱤᱥ ᱵᱟᱹᱱᱩᱜᱼᱟ, ᱵᱤᱧ ᱫᱚ ᱪᱮᱫ ᱵᱚᱛᱚᱨ ᱡᱟᱞᱟ ᱠᱚ ᱜᱮᱜᱮᱨᱼᱟ ᱦᱮᱥᱮ ᱵᱟᱝ ᱜᱚᱝᱠᱮ? ᱵᱤᱧ ᱫᱚ ᱵᱚᱛᱚᱨ ᱡᱟᱞᱟ ᱜᱮᱜᱮᱨᱟ ᱾ ᱦᱮᱸᱥᱮ ᱦᱳᱭ ᱵᱟᱠᱷᱟᱱ ᱪᱮᱫ ᱦᱚᱸ ᱵᱟᱝ ᱟᱫᱚ ᱚᱱᱠᱟᱛᱮ ᱥᱟᱵ ᱟᱫᱚ ᱛᱮ ᱤᱧ ᱫᱚ ᱵᱤᱱ ᱢᱤᱫ ᱫᱷᱟᱣ ᱵᱟᱠᱚ ᱪᱤᱠᱟᱹ ᱵᱟᱲᱟ ᱠᱮᱫᱟ ᱡᱮᱢᱚᱱ ᱵᱟᱠᱚ ᱪᱤᱠᱟᱹ ᱵᱟᱲᱟᱧ ᱢᱟ ᱚᱱᱟᱜᱮ᱾ ᱪᱟᱸᱫᱚ ᱵᱚᱸᱜᱟ ᱴᱷᱮᱱ ᱤᱧ ᱱᱮᱦᱚᱨᱟ ᱟᱫᱚ ᱤᱧ ᱫᱚ ᱵᱤᱧ ᱢᱟᱱᱮ ᱦᱚᱲ ᱜᱚᱡ ᱦᱚᱪᱚ ᱵᱟᱝ ᱥᱟᱱᱟᱹᱧᱟ ᱢᱟᱱᱮ ᱮᱠᱫᱚᱢ ᱟᱞᱚᱯᱮ ᱤᱧ ᱡᱩᱫᱤ ᱧᱮᱞ ᱟᱠᱟᱫ ᱠᱚᱣᱟ ᱥᱮ ᱟᱞᱚ ᱯᱮ ᱜᱚᱡᱼᱟ ᱩᱱᱤ ᱫᱚ ᱥᱟᱵ ᱠᱮᱫᱮᱭᱟᱹᱧ ᱥᱟᱵ ᱴᱳᱯ ᱨᱮ ᱚᱱᱠᱟᱧ ᱯᱩᱨᱟᱹᱣ ᱠᱟᱛᱮᱫ ᱵᱤᱨ ᱛᱟᱞᱟ ᱥᱮᱫ ᱤᱧ ᱟᱲᱟᱜ ᱦᱚᱴᱚ ᱠᱟ ᱠᱚᱣᱟ
ᱦᱮᱸ
ᱚᱱᱠᱟ ᱧᱤᱫᱟᱹ ᱵᱮᱲᱟ ᱦᱚᱸ ᱟᱞᱮ ᱚᱲᱟᱜ ᱠᱩᱰᱟᱹᱢ ᱨᱮ ᱟᱞᱮ ᱫᱚ ᱦᱟᱱᱮ ᱟᱱᱟᱨᱚᱥ ᱫᱟᱨᱮ ᱢᱮᱱᱟᱜᱼᱟ ᱛᱚ ᱾
ᱦᱮᱸᱼᱼ
ᱛᱮ ᱛᱳᱫ ᱞᱮᱱᱟ ᱠᱚ ᱟᱫᱚ ᱛᱳᱫ ᱞᱮᱱᱠᱷᱟᱱ ᱟᱫᱚ ᱚᱲᱟᱜ ᱥᱮᱫ ᱠᱚ ᱦᱮᱡ ᱠᱟᱱᱟ ᱾ ᱟᱫᱚ ᱩᱱᱠᱩ ᱤᱭᱟᱹᱢ ᱧᱮᱞ ᱠᱟᱜ ᱠᱚᱣᱟ ᱥᱮ ᱩᱱᱠᱩ ᱵᱚᱰᱟ ᱵᱤᱧ?
ᱦᱮᱸ ᱧᱮᱞ ᱟᱠᱟᱜ ᱠᱚᱜᱮᱭᱟ ᱾
ᱦᱳᱭ ᱩᱱᱠᱩ ᱫᱚ ᱫᱚᱢᱮ ᱠᱚ ᱥᱟᱭᱜᱟᱫ ᱜᱮᱭᱟ, ᱦᱮᱸ ᱵᱟᱝ ᱦᱳᱭ ᱾ ᱟᱫᱚ ᱩᱱᱠᱩ ᱦᱚᱸ ᱥᱟᱵ ᱵᱟᱲᱟ ᱦᱩᱭ ᱟᱠᱟᱱᱟ ᱩᱱᱠᱩ ᱛᱟᱯᱚᱨᱮ ᱩᱱᱠᱩᱼᱼ ᱚᱱᱮ ᱯᱳᱲ ᱠᱚ ᱯᱳᱲ ᱟᱭᱟᱝ ᱡᱟᱦᱟᱸᱭ ᱠᱚ ᱢᱮᱛᱟ ᱠᱚ ᱠᱟᱱᱟ ᱾
ᱦᱮᱸᱻ
ᱦᱮᱸ ᱩᱱᱠᱩ ᱠᱚ ᱥᱟᱵ ᱵᱟᱲᱟᱭ ᱠᱟᱱᱟ, ᱛᱟᱨᱯᱚᱨᱮ ᱛᱩᱛᱩᱲᱤ ᱛᱩᱛᱩᱲᱤ ᱡᱟᱦᱟᱸᱭ ᱠᱚᱣᱟᱜ ᱫᱚ ᱵᱤᱥ ᱜᱮ ᱵᱟᱹᱱᱩᱜᱼᱟ᱾
ᱦᱮᱸ ᱛᱩᱛᱩᱲᱤ ᱫᱚ ᱩᱱᱠᱩ ᱫᱚ ᱩᱱᱠᱩ ᱥᱤᱢ ᱦᱚᱯᱚᱱ ᱠᱚᱠᱚ ᱡᱚᱢ ᱵᱟᱲᱟᱼᱼ
ᱩᱱᱠᱩᱣᱟᱜ ᱫᱚ ᱠᱤᱱᱛᱩ ᱵᱤᱥ ᱜᱮ ᱵᱟᱹᱱᱩᱜᱼᱟ ᱵᱟᱲᱟᱭᱟᱢ ᱛᱚᱼᱼ
ᱦᱮᱸ ᱵᱟᱲᱟᱭ ᱜᱮᱭᱟᱞᱤᱧ ᱩᱱᱠᱩᱣᱟᱜ ᱫᱚ ᱵᱤᱥ ᱵᱟᱹᱱᱩᱜ ᱟᱠᱟᱫᱟ᱾
ᱦᱮᱸ ᱵᱤᱥ ᱜᱮ ᱵᱟᱹᱱᱩᱜ ᱦᱚᱲ ᱫᱚ ᱟᱹᱰᱤ ᱦᱚᱲᱜᱮ ᱵᱟᱝᱠᱚ ᱵᱟᱲᱟᱭᱟ ᱩᱱᱤ ᱫᱚ ᱪᱮᱫ ᱦᱟᱹᱴ ᱜᱚᱡ ᱠᱟᱭ ᱢᱮ ᱾ ᱫᱚ ᱫᱚᱢᱮ ᱠᱚ ᱩᱛᱯᱟᱛᱟ ᱾ ᱩᱱᱠᱩ ᱫᱚ ᱫᱚᱢᱮ ᱠᱚ ᱩᱛᱯᱟᱛᱟ, ᱢᱟᱱᱮ ᱥᱤᱢ ᱠᱚ ᱚᱲᱟᱜ ᱨᱮᱦᱚᱸ ᱠᱚ ᱵᱚᱞᱚ ᱩᱛᱟᱹᱨᱚᱜᱼᱟ ᱠᱚ ᱾
ᱦᱮᱸ ᱾
ᱧᱮᱞ ᱡᱚᱝ ᱠᱚᱦᱚᱸ ᱟᱹᱰᱤ ᱠᱷᱟᱨᱟᱯ ᱜᱮᱠᱚ ᱧᱮᱞᱚᱜ ᱫᱚ ᱩᱱᱠᱩ ᱫᱚ ᱾ ᱥᱟᱵ ᱵᱟᱲᱟ ᱨᱮ ᱱᱤᱡᱮ ᱥᱟᱵ ᱵᱟᱲᱟ ᱦᱩᱭ ᱠᱟᱱᱟ ᱥᱮ ᱮᱛᱚ ᱨᱚᱫᱽᱜᱚ ᱜᱮᱠᱚ ᱵᱩᱡᱷᱟᱹᱜᱼᱟᱼᱼ ᱢᱟᱱᱮ ᱟᱹᱰᱤ ᱚᱠᱟ ᱞᱮᱠᱟ ᱪᱚ ᱟᱨ ᱮᱱᱛᱮᱦᱚᱸ ᱥᱟᱵ ᱦᱮᱣᱟ ᱦᱩᱭ ᱟᱠᱟᱱᱟ ᱛᱚ ᱩᱱᱟᱹᱜ ᱫᱚ ᱪᱮᱫᱠᱟ ᱵᱟᱝ ᱵᱩᱡᱷᱟᱹᱜᱼᱟ ᱾
ᱛᱤᱦᱤᱧ ᱜᱤᱠᱚ ᱥᱟᱵ ᱤᱫᱤ ᱠᱤᱫᱤᱭᱟ ᱢᱤᱫᱴᱟᱱ ᱚᱱᱛᱮ ᱵᱟᱲᱜᱮ ᱥᱮᱫ ᱨᱮᱜᱮ ᱤᱴᱟᱹ ᱜᱟᱫᱟ ᱥᱮᱫ ᱚᱸᱰᱮ ᱼᱼ ᱛᱟᱦᱮᱸ ᱠᱟᱱᱟ ᱩᱱᱠᱩ ᱦᱮᱡ ᱮᱱᱟ ᱚᱸᱰᱮᱱᱟᱜ ᱦᱟᱥᱟ ᱠᱩ ᱡᱤᱭᱮᱫᱟ ᱡᱤ ᱛᱮᱜᱮ ᱠᱚ ᱵᱩᱡ ᱫᱟᱲᱮᱭᱟᱫᱟᱼᱼ ᱡᱮ ᱱᱚᱰᱮ ᱢᱮᱱᱟᱭ ᱠᱟᱫᱮᱭᱟ ᱾
ᱚ ᱾ ᱚᱱᱠᱟ ᱠᱤᱪᱷᱩ ᱫᱟᱲᱮ ᱦᱚᱸ ᱢᱮᱱᱟᱜ ᱛᱟᱠᱚᱣᱟ ᱵᱟᱝ ᱫᱚ ᱵᱟᱝ ᱵᱟᱹᱧ ᱞᱟᱹᱭᱮᱫᱼᱟ ᱡᱮ ᱼᱼ ᱮᱸᱻ ᱵᱟᱠᱚ ᱵᱟᱲᱟᱭᱟ ᱩᱱᱠᱩ ᱠᱤᱪᱷᱩ ᱚᱱᱠᱟᱱᱟᱜ ᱵᱤᱫᱽᱫᱟᱹ ᱦᱚᱸ ᱢᱮᱱᱟᱜ ᱛᱟᱠᱚᱣᱟ ᱾ ᱡᱮᱢᱚᱱ ᱱᱤᱡᱮ ᱴᱷᱮᱱ ᱫᱚ ᱪᱮᱫ ᱦᱚ ᱵᱤᱫᱽᱫᱟᱹ ᱵᱟᱹᱱᱩᱜ ᱟ, ᱮᱱᱛᱮ ᱨᱮᱦᱚᱸ ᱢᱟᱱᱮ ᱵᱤᱧ ᱠᱚᱫᱚᱼᱼ ᱥᱟᱵ ᱫᱚ ᱜᱟᱱᱚᱜ ᱜᱮᱭᱟ ᱟᱫᱚ ᱚᱱᱟ ᱠᱷᱟᱹᱛᱤᱨ ᱥᱩᱫᱷᱩ ᱠᱟᱹᱴᱤᱡ ᱴᱮᱠᱱᱤᱠ ᱵᱟᱲᱟᱭ ᱞᱮᱠᱷᱟᱱᱼᱼ ᱦᱮᱸ ᱥᱮ ᱵᱟᱝ ᱦᱮᱸ ᱜᱚᱝᱠᱮᱼᱼ
ᱛᱚ ᱩᱱᱠᱩ ᱠᱩ ᱥᱚ ᱛᱮᱠᱚ ᱵᱩᱡ ᱫᱟᱲᱮᱜᱼᱟ, ᱦᱟᱥᱟ ᱠᱚ ᱡᱤᱭᱫᱟ ᱱᱚᱸᱰᱮᱩ ᱱᱩᱠ ᱛᱟᱦᱮᱸ ᱫᱟᱲᱮᱜᱼᱟ᱾
ᱦᱩ ᱦᱩᱸ᱾
ᱚᱱᱠᱟ ᱠᱟᱛᱮᱜ ᱠᱚ ᱵᱩᱡᱽ ᱫᱟᱲᱮᱭᱟᱜ ᱠᱟᱱᱟ᱾
ᱦᱮᱸ ᱜᱚᱝᱠᱮ ᱵᱤᱧᱮᱢ ᱡᱚᱴᱮᱜ ᱵᱟᱲᱟ ᱠᱟᱜ ᱠᱚᱣᱟ ᱥᱮ ᱵᱟᱝ?
ᱡᱚᱴᱮᱜ ᱡᱟᱸᱵᱽᱲᱩ ᱡᱚᱴᱮᱜ ᱦᱩᱭ ᱠᱟᱱᱟ᱾
ᱟᱪᱷᱟ ᱟᱪᱷᱟ ᱦᱮᱸ ᱡᱥᱢᱵᱽᱲᱩ ᱫᱚ ᱴᱷᱤᱠ ᱜᱮᱭᱟ ᱮᱱᱛᱮ ᱚ ᱢᱟᱱᱮ ᱜᱚᱡ ᱠᱟᱛᱮᱜ ᱥᱮ ᱵᱟᱧᱪᱟᱣ ᱨᱮ?
ᱜᱚᱡ ᱠᱟᱛᱮᱜ ᱵᱚᱞᱮ ᱥᱟᱵ ᱠᱟᱛᱮᱜ ᱟᱫᱚ ᱵᱚᱦᱚᱜ ᱥᱮᱜ ᱫᱚᱠᱚ ᱤᱭᱟᱹᱣ ᱠᱟᱜ ᱛᱟᱭᱟ
ᱟ ᱟᱪᱷᱟ ᱟᱪᱷᱟ ᱟᱪᱷᱟ᱾ ᱚ ᱵᱟᱝ ᱥᱟᱵ ᱦᱚ ᱫᱚᱨᱠᱟᱨᱟ ᱢᱟᱱᱮᱼᱼ ᱟᱪᱷᱟ ᱠᱟᱱ ᱜᱮᱭᱟ ᱛᱚ ᱵᱟᱝ ᱥᱟᱵ ᱦᱚᱸ ᱫᱚᱨᱠᱟᱨ ᱦᱮᱸ ᱵᱟᱝ ᱧᱮᱞ ᱫᱚᱨ ᱟᱫᱷᱮ ᱪᱮᱜᱠᱟ ᱵᱩᱡᱷᱟᱹᱜ ᱟᱠᱚ ᱪᱮᱜᱠᱟ ᱵᱟᱝ, ᱦᱮᱸ ᱥᱮ?
ᱦᱮᱸ᱾
ᱦᱟᱺ ᱛᱟᱞ ᱫᱟᱠᱟ ᱡᱚᱢ ᱠᱚᱫᱚ ᱦᱩᱭᱱᱟ ᱛᱟᱦᱞᱮ ᱵᱟᱝ? ᱟᱨ ᱚᱲᱟᱜ ᱠᱚᱨᱮᱱ ᱠᱚ ᱡᱚᱢ ᱠᱮᱜᱼᱟ ᱡᱷᱚᱛᱚ ᱦᱚᱲ?
ᱦᱮᱸ᱾
ᱚᱻ